ᱦᱩᱸ ᱱᱟᱯᱟᱭ‌ ᱜᱮ
ᱟᱵᱮᱱ ᱥᱮᱫ ᱜᱮ ᱞᱟᱹᱭ ᱵᱮᱱ
ᱚᱲᱟᱜ ᱦᱚᱲ ᱠᱚᱠᱚ ᱵᱮᱥ ᱜᱮᱭᱟ ᱛᱚ
ᱦᱮᱸ ᱚᱲᱟᱜ ᱦᱚᱲ ᱠᱚ ᱵᱮᱥ ᱜᱮᱭᱟ ᱟᱨ ᱚᱱᱛᱮ ᱜᱮ ᱟᱯᱮ ᱥᱮᱫ ᱜᱮ
ᱟᱞᱮ ᱥᱮᱫ ᱦᱚᱸ ᱴᱷᱤᱠ ᱜᱮᱭᱟ
ᱚᱸ ᱛᱟᱦᱚᱞᱮ ᱫᱚ ᱫᱟᱫᱟ ᱟᱢ ᱫᱚ ᱚᱠᱟ ᱠᱷᱚᱱᱮᱢ ᱠᱚᱞ ᱠᱟᱜ-ᱟ᱾
ᱤᱧ ᱵᱟᱸᱠᱩᱲᱟ
ᱵᱟᱸᱠᱩᱲᱟ ᱚ ᱛᱚᱵᱮ ᱥᱩᱨ ᱥᱩᱯᱩᱨ ᱨᱮᱱ ᱠᱟᱱ ᱜᱮᱭᱟ ᱵᱚᱱ
ᱦᱩᱸ ᱟᱵᱮᱱ ᱫᱚ ᱚᱠᱟ ᱠᱷᱚᱱᱟᱜ ᱵᱮᱱ ᱠᱚᱞ ᱟᱠᱟᱫᱟ᱾
ᱟᱹᱞᱤᱧ ᱜᱤᱨᱤᱰᱤ ᱡᱷᱟᱲᱠᱷᱚᱸᱰ
ᱡᱷᱟᱲᱠᱷᱚᱸᱰ
ᱦᱮᱸ ᱢᱚᱛᱞᱚᱵ ᱟᱞᱤᱧᱟᱜ ᱰᱤᱥᱴᱤᱠ ᱦᱩᱭᱩᱜ ᱠᱟᱱᱟ ᱜᱤᱨᱤᱰᱤ ᱥᱴᱮᱴ ᱡᱷᱟᱲᱠᱷᱚᱸᱰ
ᱚ ᱛᱟᱦᱚᱞᱮ ᱪᱤᱠᱟᱹᱭ ᱫᱟᱵᱮᱱ ᱱᱤᱛᱚᱜ ᱫᱚ
ᱱᱤᱛᱚᱝ ᱫᱚ ᱧᱤᱫᱟᱹ ᱦᱟᱠᱟᱱᱟ ᱧᱤᱫᱟᱹ ᱫᱚ ᱚᱱᱟ ᱜᱮᱛᱚ ᱡᱟᱹᱯᱤᱫ ᱢᱟᱲᱟᱝ ᱦᱩᱭᱩᱜ-ᱟ᱾
ᱠᱤᱫᱩᱵ ᱵᱟᱲᱟᱭ ᱱᱟ ᱵᱮᱱ
ᱦᱮᱸ ᱠᱤᱫᱩᱜᱚ ᱫᱚ ᱦᱳᱭ ᱵᱟᱲᱟ ᱭᱮᱱᱟ ᱢᱟᱱᱮ ᱟᱵᱮᱱ ᱫᱚ ᱡᱷᱟᱲᱠᱷᱚᱸᱰ ᱫᱚ ᱵᱟᱵᱮᱱ ᱦᱮᱡ ᱵᱟᱲᱟ ᱟᱠᱟᱱᱟ ᱠᱤ ᱱᱚᱛᱮ ᱟᱞᱮ ᱥᱮᱫ ᱜᱤᱨᱤᱰᱤ ᱥᱮᱫ
ᱦᱮᱡ ᱫᱚᱞᱤᱧ ᱥᱮᱱ ᱵᱟᱲᱟ ᱫᱚᱞᱤᱧ ᱥᱮᱱ ᱵᱟᱲᱟ ᱟᱠᱟᱱᱟ ᱵᱚᱨᱚ ᱯᱟᱛᱟ ᱡᱚᱠᱷᱟᱱ
ᱵᱳᱨᱳ ᱯᱟᱛᱟ ᱟᱞᱮ ᱥᱮᱫ ᱫᱚ ᱵᱟᱝ ᱵᱟᱝ ᱦᱩᱭᱩᱜ ᱛᱟᱦᱮᱱ ᱛᱟᱞᱮᱭᱟ
ᱟᱫᱚ ᱚᱱᱟ ᱯᱟᱥᱮ ᱛᱚ ᱦᱩᱭᱩᱜ-ᱟ ᱵᱚᱨᱚ ᱯᱟᱛᱟ ᱛᱟᱯᱚᱨᱮ ᱟᱫᱚ ᱚᱱᱛᱮ ᱞᱤᱧ ᱥᱮᱱ ᱵᱟᱲᱟ ᱟᱠᱟᱱ ᱜᱮᱭᱟ᱾
ᱚ ᱦᱳ ᱟᱹᱞᱤᱧ ᱵᱟᱠᱩᱲᱟᱞᱤᱧ ᱦᱩᱸ ᱦᱩᱸ ᱵᱟᱠᱩᱲᱟ ᱫᱚ ᱞᱤᱧ ᱪᱟᱞᱟᱣ ᱠᱟᱱ ᱜᱮᱭᱟ ᱟᱞᱤᱧ ᱦᱚᱸ ᱢᱟᱱᱮ ᱟᱭᱢᱟ ᱫᱷᱟᱣ ᱜᱮ ᱵᱟᱸᱠᱩᱲᱟ ᱚᱱᱟ ᱨᱟᱱᱤᱜᱚᱸᱡᱽ ᱠᱷᱚᱱ ᱱᱟᱢ ᱧᱟᱢᱚᱜ ᱛᱟᱦᱮᱸᱱ ᱥᱮ ᱵᱚᱥ?
ᱦᱩᱸ᱾
ᱛᱟᱦᱚᱞᱮ ᱞᱟᱹᱭ ᱵᱤᱱ ᱪᱮᱫ ᱞᱮᱠᱟ ᱚᱱᱛᱮ ᱪᱟᱹᱥᱤ ᱵᱟᱹᱥᱤ ᱠᱚ‌
ᱛᱟᱦᱚᱞᱮ ᱵᱷᱟᱜᱮ ᱜᱮ ᱱᱚᱱᱛᱮ ᱫᱚ, ᱟᱵᱮᱱ ᱥᱮᱫ ᱜᱮ ᱪᱮᱫᱠᱟ?
ᱱᱚᱛᱮ ᱦᱚᱸ ᱵᱷᱟᱜᱤ ᱜᱮᱭᱟ᱾
ᱱᱚᱜᱚᱭ ᱛᱚ ᱥᱚᱢᱚᱭ ᱨᱮ ᱫᱟᱜ ᱮᱢᱲᱟ ᱥᱮ ᱵᱟᱝ ᱯᱟᱛᱟ ᱵᱟᱝ
ᱦᱩᱸ᱾
ᱥᱚᱢᱚᱭ ᱨᱮ ᱫᱟᱜ ᱞᱮᱠᱷᱟᱱ ᱢᱟᱛᱚ ᱱᱟᱯᱟᱭ ᱜᱮ ᱦᱩᱭᱩᱜᱼᱟ
ᱦᱩᱸ, ᱛᱟᱞᱦᱮ ᱛᱚᱞᱟ ᱠᱚᱫᱚ ᱵᱤᱱ ᱜᱤᱲᱤ ᱠᱮᱫᱟ ᱥᱮ ᱵᱟᱝ?
ᱛᱚᱞᱟ ᱢᱟᱱᱮ ᱵᱟᱝ ᱵᱩᱡᱷᱟᱹᱣ ᱫᱟᱲᱮᱭᱟᱫᱟᱞᱤᱧ ᱜᱤᱫᱽᱨᱟᱹ ᱞᱮᱠᱟ᱾
ᱦᱮᱸ
ᱢᱟᱱᱮ ᱵᱩᱡᱽ ᱵᱟᱹᱧ ᱫᱟᱲᱮᱚᱣᱟᱜ ᱪᱮᱫ ᱢᱮᱱ ᱠᱮᱫ?
ᱪᱟᱨᱟ ᱠᱚᱵᱮᱱ ᱜᱤᱰᱤ ᱠᱟᱫᱟ ᱥᱮ ᱵᱟᱝ?
ᱚ, ᱦᱳᱭ ᱦᱳᱭ ᱦᱮᱸ ᱦᱮᱸ ᱪᱟᱨᱟ ᱠᱚᱫᱚ ᱜᱤᱰᱤ ᱠᱟᱱ ᱜᱮᱭᱟ᱾
ᱩᱸ
ᱢᱟᱱᱮ ᱦᱮᱸ ᱵᱷᱮᱜᱟᱨ ᱵᱷᱮᱜᱟᱨ ᱡᱟᱭᱜᱟ ᱨᱮᱱᱟᱜ ᱵᱷᱮᱜᱟᱨ ᱵᱷᱮᱜᱟᱨ ᱨᱚᱲ ᱛᱟᱦᱮᱱᱟ ᱛᱚ᱾
ᱦᱩᱸ ᱚᱱᱟ ᱦᱚᱸ ᱠᱟᱛᱷᱟ ᱫᱚ ᱠᱟᱱ ᱜᱮᱭᱟ᱾
ᱱᱮᱥᱟ ᱡᱮᱥᱮ, ᱟᱞᱮᱥᱮᱫ ᱫᱚᱠᱚ ᱢᱮᱱᱟ ᱟᱢ ᱟᱢ ᱠᱟᱱᱟᱢ ᱤᱧ ᱠᱟᱱᱟᱹᱧ ᱟᱨ ᱟᱯᱮ ᱫᱚ ᱠᱟᱱᱟ ᱟᱵᱮᱱ ᱟᱹᱞᱤᱧ ᱦᱳᱭᱛᱚ
ᱦᱩᱸ᱾
ᱡᱟᱭ ᱦᱳᱠ ᱚᱱᱟ ᱠᱚᱞᱤᱧ ᱫᱟᱲᱟ ᱵᱟᱲᱟ ᱟᱠᱟᱫ ᱛᱮ ᱚᱱᱟ ᱠᱚᱞᱤᱧ ᱵᱟᱲᱟᱭ ᱜᱮᱭᱟ᱾
ᱦᱩᱸ᱾
ᱢᱮᱱᱠᱷᱟᱱ ᱟᱵᱮᱱ ᱵᱮᱱ ᱠᱚᱞ ᱠᱟᱜ ᱛᱚ ᱟᱵᱮᱱ ᱜᱮ ᱥᱚᱛᱛᱚᱨ ᱯᱟᱨᱥᱮᱱ ᱫᱚ ᱨᱚᱲᱢᱮ ᱟᱹᱞᱤᱧ ᱫᱚ ᱛᱤᱥ ᱯᱟᱨᱥᱮᱱ ᱞᱤᱧ ᱨᱚᱲᱟ᱾
ᱦᱩᱸ
ᱵᱟᱝᱠᱷᱟᱱ ᱱᱤᱭᱟᱹ ᱨᱮᱱᱟᱜ ᱡᱮ ᱦᱳᱭᱳᱜ ᱠᱟᱱᱟ ᱜᱚᱜ ᱜᱚᱱᱚᱝ ᱴᱟᱠᱟ ᱚᱱᱟ ᱵᱟᱞᱟᱝ ᱧᱟᱢᱟ ᱚᱠᱟᱴᱟᱜ ᱾
ᱦᱩᱸ
ᱛᱚ ᱱᱤᱭᱟᱹ ᱮᱯ ᱨᱮᱫᱚ ᱛᱤᱥ ᱠᱷᱚᱱ ᱵᱮᱱ ᱠᱟᱹᱢᱤᱭᱜ ᱠᱟᱱᱟ?
ᱠᱟᱹᱢᱤ ᱫᱚᱞᱤᱧ ᱦᱳᱭ ᱦᱳᱭ ᱱᱟ᱾ ᱢᱤᱫ ᱢᱤᱫ ᱵᱟᱨ ᱥᱚᱯᱛᱟ ᱞᱟᱦᱟ ᱠᱷᱚᱱ᱾
ᱛᱟᱦᱞᱮ ᱴᱟᱥᱠ ᱡᱮ ᱛᱟᱦᱮᱸ ᱠᱟᱱᱟ ᱚᱱᱟ ᱯᱟᱸᱪ ᱴᱤ ᱠᱚᱞ ᱨᱮᱱᱟᱜ ᱢᱚᱬᱮ ᱴᱤᱡ᱾ ᱱᱚᱜᱱᱟ ᱫᱚ ᱠᱚᱢᱯᱞᱤᱴ ᱱᱟ ᱵᱟᱝ?
ᱦᱩᱸ ᱟᱵᱮᱱ ᱫᱚ ᱛᱤᱱ ᱫᱤᱱ ᱠᱷᱚᱱᱟᱜ ᱵᱮᱱ ᱠᱟᱹᱢᱤ ᱠᱟᱱᱟ?
ᱱᱚᱜᱚᱭ ᱛᱚ ᱛᱮᱦᱮᱧ ᱠᱷᱚᱱ ᱜᱮᱛᱚᱞᱤᱧ ᱮᱦᱚᱵ ᱠᱟᱜᱟ᱾
ᱚ ᱟᱵᱮᱱ ᱫᱚ ᱛᱮᱦᱮᱱ ᱠᱷᱚᱱᱟᱜ
ᱦᱮᱸ ᱯᱷᱟᱥᱴ ᱫᱚᱞᱤᱧ ᱠᱚᱞᱤᱝ ᱠᱟᱜᱟ ᱥᱮᱠᱮᱱᱰ ᱠᱚᱞᱤᱝ ᱟᱵᱮᱱᱟᱜ ᱦᱮᱡ ᱠᱟᱱᱟ᱾
ᱚ ᱚ ᱛᱟᱦᱞᱮ ᱥᱚᱵᱽᱡᱤ ᱠᱚᱫᱚ ᱪᱮᱫ ᱠᱚ ᱨᱚᱦᱚᱭ ᱦᱩᱭ ᱠᱟᱱᱟ?
ᱥᱚᱵᱡᱤ ᱠᱚᱫᱚ ᱪᱮᱜ ᱵᱮᱱ ᱨᱚᱦᱚᱭᱟ ᱱᱚᱛᱮ ᱢᱟᱛᱚ ᱫᱟᱜ ᱠᱚ ᱢᱮᱱᱟᱜ ᱜᱮᱭᱟ ᱠᱤᱱᱛᱩ ᱥᱟᱺᱜᱤᱧ ᱧᱚᱜ ᱨᱮ ᱢᱮᱱᱟᱜ-ᱟ ᱛᱚ᱾ ᱜᱟᱰᱟ ᱢᱩᱸᱰᱩ ᱠᱚ ᱵᱟᱹᱱᱩᱜ ᱠᱷᱟᱱ ᱛᱷᱟᱨᱟ ᱛᱮᱢᱟ ᱵᱟᱝ ᱦᱩᱭᱩᱜ ᱠᱟᱱ ᱾
ᱦᱩᱸ ᱦᱩᱸ ᱛᱟᱦᱞᱮ ᱟᱵᱮᱱ ᱥᱮᱫ ᱫᱚ ᱵᱩᱨᱩ ᱠᱚ ᱢᱮᱱᱟᱜ-ᱟ ᱥᱮ ᱵᱟᱹᱱᱩᱜ-ᱟ ᱵᱩᱨᱩ,
ᱵᱟᱝᱟ ᱵᱩᱨᱩ ᱢᱮᱱᱟᱜ ᱜᱮᱭᱟ ᱢᱟᱨᱟᱝ ᱵᱩᱨᱩ ᱢᱮᱱᱟᱜᱼᱟ ᱯᱟᱥᱮ ᱨᱮᱜᱮ ᱢᱮᱱᱟᱜᱼᱟ ᱟᱫᱚ᱾ ᱮᱸ ᱰᱷᱮᱨ ᱱᱚᱰᱮ ᱠᱷᱚᱱ ᱮᱠ ᱜᱷᱚᱱᱴᱟ ᱨᱮᱱᱟᱜ ᱥᱚᱢᱚᱭ ᱜᱮ ᱞᱟᱜᱟ-ᱟ᱾
ᱦᱩᱸᱻ ᱟᱫᱚ ᱡᱟᱦᱟᱱᱟᱜ ᱥᱚᱭᱫᱟ ᱯᱷᱚᱭᱫᱟ ᱵᱟᱯᱮ ᱪᱟᱞᱟᱜ ᱜᱮᱭᱟ ᱚᱱᱛᱮ ᱵᱤᱨ ᱥᱮᱫ
ᱵᱟᱝᱟ ᱟᱞᱮ ᱥᱮᱫ ᱫᱚ ᱵᱤᱨ ᱵᱟᱹᱱᱩᱜ ᱟᱠᱟᱫᱼᱟ᱾
ᱚ ᱵᱟᱹᱱᱩᱜ-ᱟ᱾
ᱵᱟᱹᱱᱩᱜ-ᱟ ᱢᱮᱱᱟᱜ ᱜᱮᱭᱟ ᱥᱟᱺᱜᱤᱧ ᱧᱚᱜ ᱨᱮ ᱢᱮᱱᱟᱜ-ᱟ ᱢᱟᱱᱮ ᱟᱞᱮ ᱫᱚ ᱵᱤᱪᱚᱠ ᱢᱟᱫᱚᱵ ᱛᱟᱞᱟ ᱢᱟᱞᱟ ᱠᱚᱨᱮ ᱢᱮᱱᱟᱜ ᱞᱮᱭᱟ ᱛᱚ ᱢᱟᱛᱞᱚᱵ ᱥᱮᱫᱟᱭ ᱫᱚᱠᱚ ᱞᱟᱹᱭ ᱮᱫ ᱛᱟᱦᱮᱸᱱᱟ ᱱᱤᱭᱟᱹ ᱠᱚ ᱵᱤᱨ ᱛᱟᱦᱮᱸ ᱠᱟᱱᱟ᱾ ᱢᱮᱱᱠᱷᱟᱱ ᱱᱮᱛᱟᱨ ᱫᱚ ᱵᱟᱹᱱᱩᱜ-ᱟ᱾
ᱦᱩᱸ ᱟᱫᱚ ᱥᱟᱺᱜᱤᱧ ᱥᱮᱫ ᱫᱚ, ᱪᱤᱠᱟᱹ ᱛᱮᱵᱮᱱ ᱪᱟᱞᱟᱜ-ᱟ, ᱥᱮ ᱵᱟᱝ?
ᱦᱳᱭ ᱥᱟᱺᱜᱤᱧ ᱥᱮᱫ ᱫᱚ, ᱰᱷᱮᱨ ᱫᱚ ᱵᱟᱹᱱᱩᱜ-ᱟ, ᱢᱟᱱᱮ ᱱᱚᱰᱮ ᱠᱷᱚᱱ ᱛᱤᱨᱤᱥᱟ ᱠᱤᱞᱳ ᱢᱤᱴᱟᱨ ᱦᱳᱭᱳᱜ-ᱟ᱾
ᱦᱩᱸ
ᱛᱚ ᱟᱵᱮᱱᱟᱜ ᱚᱞ ᱯᱟᱲᱦᱟᱣ ᱠᱚᱫᱚ, ᱦᱳᱭ ᱵᱟᱲᱟᱭ ᱱᱟ᱾
ᱚᱞ ᱯᱟᱲᱦᱟᱣ ᱠᱚᱫᱚ ᱦᱚᱜ-ᱚᱭ, ᱠᱚᱞᱮᱡᱽ ᱨᱮ᱾
ᱠᱚᱞᱮᱡᱽ ᱫᱚ ᱵᱟᱝ, ᱢᱟᱱᱮ ᱜᱨᱮᱡᱩᱭᱮᱥᱚᱱ ᱥᱮ
ᱦᱚᱜ-ᱚᱭ ᱵᱷᱚᱨᱛᱤᱭ ᱮᱱᱟᱞᱤᱧ, ᱱᱤᱭᱟᱹ ᱵᱟᱨ ᱞᱤᱧ ᱵᱷᱚᱨᱛᱤ ᱠᱟᱱᱟ᱾
ᱦᱳᱭ, ᱟᱨ ᱪᱮᱫ ᱵᱮᱱ ᱫᱚᱦᱚ ᱠᱟᱜ? ᱢᱮᱱ ᱠᱷᱟᱡ, ᱪᱮᱫ ᱛᱮᱵᱮᱱ ᱜᱨᱮᱡᱩᱭᱮᱥᱚᱱᱮᱫ ᱠᱟᱱᱟ? ᱦᱤᱱᱫᱤ ᱵᱮᱝᱜᱚᱞᱤ ᱤᱝᱞᱤᱥ ᱥᱮ ᱥᱟᱭᱮᱱᱥ ᱢᱟᱲᱟᱝ ᱵᱮᱱ, ᱫᱚᱦᱚ ᱠᱟᱜ-ᱟ᱾ ᱥᱮ ᱥᱟᱭᱮᱱᱥ ᱠᱚᱵᱮᱱ, ᱫᱚᱦᱚ ᱠᱟᱜᱼᱟ, ᱵᱚᱞᱮ᱾
ᱦᱮᱸ ᱚᱱᱟ ᱠᱚᱫᱚ ᱞᱤᱧ ᱫᱚᱦᱚ ᱟᱠᱟᱫ ᱜᱮᱭᱟ᱾
ᱦᱳᱭ
ᱛᱟᱦᱚᱞᱮ ᱟᱵᱮᱱᱟᱜ ᱫᱚ᱾
ᱟᱹᱞᱤᱧ ᱟᱜ ᱠᱚᱢᱯᱞᱤᱴ ᱜᱮ ᱛᱟᱹᱞᱤᱧᱟ ᱜᱨᱮᱡᱩᱭᱮᱥᱚᱱ ᱫᱚ ᱥᱟᱱᱛᱷᱟᱞᱤ ᱚᱱᱟᱨᱥ ᱛᱟᱦᱮᱸ ᱠᱟᱱᱟ ᱥᱟᱱᱛᱟᱞᱤ ᱛᱮᱜᱮᱞᱤᱧ ᱠᱚᱢᱯᱞᱤᱴ ᱟᱠᱟᱱᱟ
ᱛᱟᱦᱚᱞᱮ ᱢᱤᱫᱴᱮᱡ ᱠᱟᱛᱷᱟ ᱞᱤᱧ ᱞᱟᱹᱭ ᱮᱫᱟ ᱦᱮᱸ᱾
ᱦᱩᱸ
ᱞᱟᱹᱭ ᱫᱟᱞᱤᱧ ᱡᱮ ᱱᱚᱜ-ᱚᱭ ᱡᱮ ᱡᱟᱦᱟᱸᱭ ᱤᱭᱟᱹ ᱱᱚᱜ-ᱚᱭ ᱯᱨᱳᱜᱨᱟᱢ ᱠᱚᱠᱚ ᱪᱟᱞᱟᱜ ᱠᱟᱱᱟ ᱧᱤᱫᱟᱹ ᱧᱩᱛ ᱢᱟᱱᱮ ᱡᱟᱦᱟᱸᱭ ᱢᱟᱱᱮ ᱟᱹᱨᱤ ᱢᱟᱱᱮ ᱮᱢᱱᱤ ᱟᱹᱨᱤ ᱢᱟᱱᱮ ᱵᱟᱹᱦᱩᱣᱟᱱ ᱠᱚᱲᱟ ᱜᱤᱫᱟᱹᱨ ᱠᱚ ᱥᱮ᱾
ᱦᱳᱭ ᱦᱳᱭ,
ᱢᱟᱹᱭ ᱟᱜ ᱢᱚᱱᱮ ᱪᱟᱞᱟᱜ ᱠᱟᱱᱟ ᱠᱚ ᱚᱱᱟ ᱯᱨᱳᱜᱨᱟᱢ ᱞᱤᱭᱮ ᱪᱮᱫ ᱠᱚᱵᱮᱱ ᱞᱟᱹᱭᱟ ᱠᱟᱹᱴᱤᱡ ᱞᱟᱹᱭ ᱵᱮᱱ ᱥᱮ
ᱦᱩᱸ ᱯᱨᱳᱜᱨᱟᱢ ᱱᱤᱭᱟᱹ ᱫᱚ ᱢᱤᱫᱴᱟᱝ ᱠᱟᱛᱷᱟᱹᱧ ᱞᱟᱹᱭ ᱮᱫ ᱠᱟᱱᱟ, ᱡᱮᱠᱤ ᱟᱞᱮ ᱡᱷᱟᱲᱠᱷᱚᱸᱰ ᱥᱮᱫ ᱢᱟᱛᱳ ᱦᱳᱭᱳᱜ ᱛᱟᱦᱮᱱᱟ ᱡᱟᱛᱨᱟ᱾
ᱦᱩᱸ
ᱟᱨ ᱟᱯᱮ ᱵᱮᱝᱜᱚᱞ ᱥᱮᱫ ᱫᱚ ᱦᱩᱭᱩᱜ ᱛᱟᱦᱮᱱᱟ ᱚᱱᱟ ᱱᱟᱭᱤᱴ ᱯᱨᱳᱜᱨᱟᱢ ᱡᱮ ᱳ ᱢᱮᱛᱟᱜ ᱠᱟᱱᱟ ᱰᱟᱵᱩᱝ ᱰᱟᱱᱥ ᱥᱮ ᱪᱮᱫ ᱠᱚ ᱢᱮᱛᱟᱜ ᱠᱟᱱᱟ᱾
ᱦᱩᱸ
ᱟᱭ ᱛᱚ ᱛᱚ ᱵᱟᱱᱟᱨ ᱯᱚᱱᱚᱛ ᱨᱮᱱᱟᱜ ᱞᱤᱧ ᱞᱟᱹᱭ ᱟᱞᱤᱧ ᱵᱷᱮᱜᱟᱨ ᱵᱷᱮᱜᱟᱨ ᱜᱮᱭᱟ ᱱᱟᱥᱮᱱᱟᱜ
ᱦᱩᱸ ᱦᱩᱸ
ᱛᱚ ᱟᱹᱞᱤᱧ ᱫᱚ ᱢᱟᱱᱮ ᱠᱚᱢ ᱥᱮ ᱠᱚᱢ ᱵᱮᱝᱜᱚᱞ ᱨᱮᱞᱤᱧ ᱦᱟᱨᱟ ᱵᱩᱨᱩ ᱟᱠᱟᱱᱟ ᱠᱟᱹᱴᱤᱡ ᱠᱷᱚᱱ ᱴᱩ ᱠᱞᱟᱥ ᱠᱷᱚᱱ ᱞᱟᱹᱭ ᱠᱟᱛᱮᱫ ᱮᱸ ᱫᱚᱥ ᱠᱞᱟᱥ ᱦᱟᱹᱵᱤᱡ
ᱦᱩᱸ
ᱟᱹᱞᱤᱧᱟᱜ ᱢᱮᱴᱨᱤᱠ ᱫᱚ ᱚᱸᱰᱮ ᱜᱮ ᱦᱩᱭ ᱟᱠᱟᱱᱟ ᱵᱮᱝᱜᱚᱞ ᱨᱮ᱾ ᱛᱚ ᱟᱹᱞᱤᱧ ᱡᱟᱞᱤᱧ ᱛᱟᱦᱮᱸ ᱠᱟᱱᱟ,
ᱴᱮᱴ ᱠᱞᱟᱥ ᱨᱮ ᱛᱚ ᱩᱱ ᱠᱷᱚᱱ ᱟᱹᱞᱤᱧ ᱢᱤᱫᱴᱟᱱ ᱜᱟᱛᱮ ᱠᱚᱲᱟ ᱨᱮᱱ ᱦᱚᱲ ᱛᱮᱞᱤᱧ ᱧᱟᱢ ᱞᱮᱫᱮᱭᱟ ᱟᱹᱞᱤᱧᱟᱜ ᱤᱥᱠᱩᱞ ᱨᱮ᱾
ᱦᱩᱸ
ᱟᱫᱚ ᱩᱱᱤᱜᱮ ᱢᱮᱛᱟᱜ ᱞᱤᱧᱟᱭ ᱵᱚᱞᱮᱻ, ᱮ ᱵᱚᱭᱦᱟ ᱢᱟᱱᱮ ᱛᱮᱦᱮᱧ ᱫᱚ ᱠᱟᱱᱟ ᱛᱤᱥ ᱛᱤᱨᱤᱥᱟ ᱡᱩᱱ᱾ ᱦᱩᱞ ᱫᱤᱵᱚᱥ ᱠᱚ ᱢᱟᱱᱟᱣ ᱛᱟᱦᱮᱸᱱ ᱱᱚᱱ ᱱᱚᱸᱰᱮ ᱵᱚᱞᱮ ᱟᱢ ᱫᱚᱢ ᱵᱟᱰᱟᱭᱟ ᱥᱮ ᱵᱟᱝ ᱟᱫᱚᱧ ᱢᱮᱛᱟᱭ ᱠᱟᱱᱟ ᱟᱞᱮ ᱥᱮᱱ ᱢᱟᱛᱚ ᱵᱟᱞᱮ ᱵᱟᱵ ᱵᱟᱲᱟᱭ ᱛᱟᱦᱮᱱ ᱠᱷᱟᱡ ᱠᱮ ᱟᱞᱮ ᱟᱹᱛᱳ ᱱᱟᱜ ᱢᱮᱜᱴᱟᱝ ᱡᱮ ᱠᱟᱢᱤᱴᱤ ᱢᱮᱱᱟᱜ᱾ ᱟ ᱛᱚ ᱚᱱᱟ ᱠᱟᱢᱤᱴᱤ ᱢᱟᱠᱚ ᱥᱤᱫᱷᱩ ᱠᱟᱹᱱᱩ ᱠᱟᱢᱤᱴᱤ ᱢᱮᱜ ᱛᱟᱦᱮᱸ ᱠᱟᱱ ᱛᱟᱞᱮᱭᱟ ᱟᱫᱚ ᱢᱮᱱᱫᱟ ᱯᱟᱪᱮ ᱚᱭᱥᱮ ᱠᱚ ᱵᱮᱱᱟᱣ ᱠᱚᱛᱮᱜ ᱠᱟᱫᱟ ᱟᱫᱚ ᱯᱟᱲᱦᱟᱣ ᱠᱟᱱ ᱛᱟᱦᱮᱱ ᱞᱤᱧ᱾ ᱯᱚᱛᱚᱵ ᱠᱚᱨᱮ ᱜᱮ ᱡᱟᱠᱤ ᱥᱤᱫᱩ ᱠᱟᱹᱱᱩ ᱡᱮ ᱟᱴᱷᱟᱨᱚᱥᱚ ᱯᱚᱪᱯᱚᱱ ᱨᱮ ᱠᱚ ᱦᱩᱞ ᱵᱟᱲᱟ ᱞᱮᱫᱟ ᱚᱱᱟ ᱚᱱᱟ ᱫᱚ ᱴᱮᱱ ᱠᱞᱟᱥ ᱠᱷᱚᱱ ᱜᱮ ᱵᱟᱝ ᱫᱚ ᱢᱮᱱᱟᱜᱼᱟ᱾
ᱦᱩᱸ,
ᱦᱤᱥᱴᱨᱤ ᱨᱮᱭᱟᱜ ᱪᱮᱯᱴᱟᱨ ᱨᱮ᱾ ᱩᱱ ᱨᱮ ᱯᱚᱨᱚᱛᱷᱚᱢ ᱵᱟᱨ ᱞᱤᱧ ᱪᱟᱞᱟᱣ ᱞᱮᱱᱟ
ᱦᱩᱸ,
ᱵᱮᱝᱜᱚᱞ ᱨᱮᱱᱟᱜ ᱚᱱᱟ ᱨᱟᱱᱤᱜᱚᱡᱽ ᱮᱨᱤᱭᱟ ᱨᱮᱱᱟᱜ ᱪᱮᱜ ᱠᱚ ᱢᱮᱱᱟᱜᱼᱟ ᱤᱭᱟᱹ ᱵᱚᱦᱚᱞᱟ ᱵᱟᱡᱟᱨ ᱨᱮ᱾
ᱚ ᱚᱸᱰᱮ ᱜᱮ ᱛᱚ ᱚᱸᱰᱮ ᱜᱮ ᱡᱮᱵᱮᱱ ᱢᱮᱱ ᱠᱮᱜ ᱞᱮᱠᱟ ᱵᱟᱹᱦᱩᱣᱟᱱ ᱠᱚᱲᱟ ᱥᱮ ᱵᱟᱹᱦᱩᱣᱟᱱ ᱠᱩᱲᱤ
ᱦᱩᱸ,
ᱛᱚ ᱩᱱ ᱢᱟᱨᱟᱝ ᱨᱮᱢᱟ ᱛᱚ ᱦᱩᱰᱤᱧ ᱞᱤᱧ ᱛᱟᱦᱮᱸ ᱠᱟᱱᱛᱮ ᱤᱱᱟᱹᱜ ᱵᱟᱹᱞᱤᱧ ᱫᱟᱲᱮᱭᱟᱜᱼᱟ ᱚᱱᱟᱠᱚ ᱧᱮᱞ ᱞᱟᱹᱜᱤᱜ ᱟᱹᱞᱤᱧ ᱪᱟᱞᱟᱣᱱᱟᱞᱤᱧ᱾ ᱜᱟᱛᱮ ᱥᱟᱶᱛᱮ ᱧᱮᱞ ᱵᱟᱲᱟ ᱠᱮᱜᱼᱟᱞᱤᱧ ᱛᱚ ᱚᱱᱟ ᱡᱮ ᱫᱚᱥᱟᱨ ᱥᱟᱞ ᱡᱮ ᱦᱳᱭ ᱞᱮᱱᱟ᱾ ᱟ ᱨᱟᱱᱤᱜᱚᱸᱡ ᱨᱮᱜᱮ ᱢᱤᱫᱴᱟᱝ ᱯᱟᱛᱟ ᱦᱳᱭᱳᱜ ᱛᱟᱦᱮᱱᱟ ᱢᱟ ᱪᱮᱜ ᱠᱚ ᱢᱮᱛᱟᱜ ᱛᱟᱦᱮᱱᱟ ᱦᱟᱸᱜ᱾ ᱚᱱᱟᱨᱮ ᱚᱸᱰᱮᱞᱤᱧ ᱪᱟᱞᱟᱣ ᱞᱮᱱᱟ ᱧᱮᱞ ᱞᱟᱜᱼᱟᱞᱤᱧ᱾
ᱛᱚ ᱚᱸᱰᱮ ᱫᱚ ᱢᱤᱫᱴᱟᱝ ᱜᱮ ᱞᱤᱧ ᱜᱚᱨ ᱠᱮᱜᱼᱟ ᱡᱮ ᱠᱤ? ᱢᱚᱛᱞᱚᱵ ᱡᱟᱦᱟᱸᱭ ᱜᱮ ᱡᱟᱦᱟᱸᱭ ᱴᱷᱮᱡ ᱜᱮ ᱥᱟᱜᱚᱜ ᱠᱟᱱᱟᱭ ᱮᱱᱮᱡ ᱠᱟᱱᱟᱭ᱾ ᱜᱟᱯᱟᱞ ᱢᱟᱨᱟᱣ ᱠᱟᱱᱟᱭ ᱦᱟᱱᱛᱮ ᱱᱟᱛᱮ᱾ ᱠᱳᱱᱳ ᱵᱮᱯᱟᱨ ᱵᱟᱹᱱᱩᱜᱼᱟ᱾ ᱟᱨ ᱚᱱᱟᱨᱮ ᱟᱵᱚ ᱠᱚ ᱡᱮᱭᱥᱮ ᱢᱮᱱᱟᱜ ᱵᱚᱱᱟ ᱮᱱᱛᱮᱜ ᱟᱵᱚ᱾ ᱱᱤᱭᱩ ᱡᱮᱱᱨᱮᱥᱚᱱ ᱛᱚ ᱢᱟᱛᱞᱚᱵ ᱜᱚ ᱵᱟᱵᱟ ᱜᱚᱵᱟᱵᱟ ᱫᱚ ᱚᱠᱟᱨᱮ ᱢᱮᱱᱟᱜ ᱠᱚᱣᱟ ᱯᱟᱛᱛᱟ ᱵᱟᱝ᱾
ᱦᱩᱸ,
ᱩᱱᱤ ᱨᱮᱱ ᱜᱤᱫᱽᱨᱟᱹ ᱯᱟᱛᱟᱨᱮ ᱪᱮᱜ ᱮ ᱪᱤᱠᱟᱭᱟᱫᱟ ᱚᱱᱟ ᱠᱚ ᱩᱱᱤ ᱫᱚ ᱢᱚᱛᱞᱚᱵ ᱵᱟᱹᱱᱩᱜ ᱛᱟᱭᱟ᱾ ᱚᱱᱟ ᱚᱸᱰᱮᱞᱤᱧ ᱱᱳᱴᱤᱥ ᱠᱮᱜᱼᱟᱞᱤᱧ᱾ ᱢᱟᱛᱞᱚᱵ ᱡᱮᱭᱥᱮ ᱟᱞᱮ ᱠᱚᱣᱟᱜ ᱡᱟᱛᱨᱟ ᱡᱷᱟᱲᱠᱷᱚᱸᱰ ᱡᱟᱛᱨᱟ ᱦᱩᱭᱩᱜ ᱠᱟᱱᱟ ᱛᱚ ᱚᱸᱰᱮ ᱫᱚ ᱡᱩᱫᱤ ᱜᱚ ᱵᱟᱵᱟᱭ ᱢᱟᱱᱟ ᱠᱮᱜ ᱢᱮᱠᱷᱟᱱ ᱫᱚ ᱵᱟᱢ ᱥᱮᱱ ᱫᱟᱲᱮᱭᱟᱜᱼᱟ᱾
ᱦᱩᱸ,
ᱥᱮᱢ ᱪᱟᱞᱟᱜ ᱠᱷᱟᱱ ᱜᱚ ᱵᱟᱵᱟᱭ ᱤ ᱤᱫᱤ ᱢᱮᱠᱷᱟᱱ ᱴᱷᱤᱠ ᱜᱮᱭᱟ ᱵᱟᱝᱠᱷᱟᱱ ᱫᱚ ᱚᱲᱟᱜ ᱨᱮᱜᱮ ᱢᱮᱞᱟ ᱴᱷᱮᱞᱟᱢ ᱧᱮᱞ ᱠᱮᱜᱼᱟ ᱯᱟᱛᱟᱢ ᱧᱮᱞ ᱠᱮᱜᱼᱟ ᱦᱟᱡᱩᱜ ᱢᱮ ᱡᱟᱹᱯᱤᱜ ᱠᱟᱢ᱾
ᱦᱩᱸ,
ᱢᱮᱱᱠᱷᱟᱱ ᱚᱸᱰᱮ ᱫᱚᱠᱚ ᱪᱟᱞᱟᱜ ᱠᱟᱱᱟ ᱥᱚᱸᱜᱮ ᱛᱮᱜᱮ ᱜᱚᱜᱚ ᱵᱟᱵᱟ ᱱᱤᱭᱮ ᱦᱮᱸᱥᱮ᱾ ᱡᱮ ᱟᱵᱚᱣᱟᱜ ᱵᱟᱝᱟᱞ ᱨᱮ ᱦᱳᱭᱳᱜ ᱛᱟᱦᱮᱱᱟ ᱱᱟᱭᱤᱴ ᱯᱨᱳᱜᱨᱟᱢ ᱚᱸᱰᱮ ᱫᱚ ᱟᱫᱚ ᱜᱚ-ᱵᱟᱵᱟ ᱢᱮᱱᱟᱭᱟ ᱯᱮᱲᱟ ᱚᱲᱟᱜ ᱨᱮ ᱟᱨ ᱜᱤᱫᱽᱨᱟᱹ ᱫᱚ ᱢᱮᱱᱟᱜ ᱠᱚᱣᱟ ᱱᱚᱸᱰᱮ ᱜᱟᱡᱟᱲ
ᱦᱩᱸ
ᱪᱮᱜ ᱦᱳᱭᱳᱜ ᱠᱟᱱᱟ ᱵᱟᱝ ᱦᱳᱭᱳᱜ ᱠᱟᱱᱟ ᱩᱱᱤ ᱠᱷᱚᱱ ᱫᱚ ᱢᱚ- ᱩᱱᱤ ᱫᱚ ᱩᱱᱤ ᱫᱚ ᱵᱟᱭ ᱛᱚᱞᱟᱥ ᱛᱮᱜᱮᱭᱟ ᱥᱮ ᱵᱟᱭ ᱜᱷᱟᱨᱚᱡᱽ ᱮ ᱠᱟᱱᱟ᱾ ᱚᱱᱟ ᱫᱚ ᱟᱹᱞᱤᱧ ᱫᱚ ᱵᱟᱹᱞᱤᱧ ᱵᱩᱡᱽ ᱠᱟᱱᱟ ᱚᱱᱟ ᱫᱚ ᱱᱤᱭᱟᱹ ᱞᱤᱧ ᱞᱟᱹᱭ ᱠᱟᱛᱮᱞᱤᱧ ᱵᱩᱡᱽ ᱠᱮᱜ-ᱟ ᱡᱮᱠᱤ ᱚᱸᱰᱮ ᱟᱢᱤ- ᱠᱟᱹᱢᱤ ᱨᱮᱜᱮ ᱢᱤᱫᱴᱟᱝ ᱮ ᱦᱚᱭ ᱛᱚ ᱢᱚᱛᱞᱚᱵ ᱟᱹᱞᱤᱧ ᱢᱟᱨᱟᱝ ᱫᱟᱫᱟ ᱨᱮᱱ ᱢᱟᱱᱮ ᱠᱤ ᱤᱱᱠᱟᱹ ᱜᱮ ᱛᱟᱦᱮᱸ ᱠᱟᱱᱟ ᱞᱟᱹᱴᱩ ᱛᱚ ᱩᱱᱤ ᱨᱮᱱ ᱢᱟᱢᱟ ᱨᱮᱱ ᱢᱚᱛᱞᱚᱵ ᱤᱧ ᱫᱟᱫᱟ ᱟᱡ ᱢᱟᱢᱟ ᱦᱚᱧᱦᱟᱨ ᱛᱮᱜ ᱨᱮᱱ ᱠᱩᱲᱤ᱾
ᱦᱩᱸ,
ᱟᱨ ᱚᱱᱟ ᱟᱛᱩ ᱨᱮᱱ ᱠᱩᱲᱤ ᱠᱚ ᱛᱟᱦᱮᱸ ᱠᱟᱱᱟ ᱠᱚ᱾ ᱟᱫᱚ
ᱯᱩᱭᱞᱩ ᱫᱷᱟᱣ ᱞᱤᱧ ᱪᱟᱞᱟᱣ ᱟᱠᱟᱱ ᱛᱟᱦᱮᱸᱱ ᱠᱷᱟᱱ ᱫᱚᱠᱚ ᱢᱮᱱ ᱠᱮᱜᱼᱟ ᱥᱟᱸᱜᱟᱛ ᱥᱟᱸᱜᱟᱛ ᱛᱚ ᱪᱟᱞᱟᱣ ᱠᱟᱱᱟᱞᱤᱧ ᱮᱱᱮᱡᱚᱜ ᱠᱟᱱᱟᱞᱤᱧ, ᱨᱳᱲ ᱞᱟᱸᱫᱟᱭ ᱫᱟᱞᱮ᱾ ᱚᱲᱟᱜ ᱞᱮ ᱦᱮᱜᱱᱟ, ᱡᱚᱢ ᱠᱮᱫᱟᱞᱮ ᱢᱤᱫ ᱛᱮᱜᱮ᱾ ᱟᱨᱞᱮ ᱪᱟᱞᱟᱣᱮᱱᱟ᱾
ᱚᱠᱚᱭ ᱤᱭᱟᱹ ᱵᱟᱝ ᱛᱟᱦᱮᱸ ᱠᱟᱱᱟ ᱚᱸᱰᱮ ᱫᱚ ᱵᱚᱞᱮ ᱚᱠᱟ ᱛᱮ ᱠᱤᱱ ᱪᱟᱞᱟᱜ ᱠᱟᱱ ᱧᱤᱫᱟᱹᱭᱮᱱᱟ ᱛᱚ, ᱱᱤᱫ ᱫᱚ ᱦᱟᱹᱡᱩᱜ ᱯᱮ ᱮᱠ ᱵᱟᱡᱮ ᱥᱮ ᱫᱳ ᱵᱟᱡᱮ ᱛᱚ ᱵᱚᱞᱮ ᱦᱟᱹᱡᱩᱜ ᱯᱮᱺ
ᱧᱤᱫᱟᱹᱜ ᱠᱟᱱᱟ ᱛᱚ ᱚᱸᱰᱮ ᱫᱚ ᱚᱸᱰᱮ ᱫᱚ ᱵᱟᱝ ᱟᱢ ᱡᱟᱦᱟᱸᱛᱮᱢ ᱪᱟᱞᱟᱜ ᱠᱟᱱᱟ ᱤᱱᱡᱚᱭ ᱢᱮ ᱜᱚᱴᱟ ᱧᱤᱫᱟᱹ ᱡᱟᱦᱟᱸ ᱨᱮᱜᱮ ᱡᱟᱦᱟᱸ ᱞᱮᱠᱟ ᱢᱮᱱᱟᱜ ᱢᱮ, ᱫᱤᱠᱠᱟᱹᱛ ᱵᱟᱹᱱᱩᱜ ᱟᱱᱟ᱾
ᱦᱩᱸ᱾
ᱟᱨ ᱟᱵᱮᱱᱟᱜ ᱡᱮ ᱠᱩᱠᱞᱤ ᱛᱟᱦᱮᱸ ᱠᱟᱱᱟ ᱠᱤ ᱱᱮᱛᱟᱨ ᱵᱟᱹᱦᱩᱣᱟᱱ ᱠᱚᱲᱟ ᱟᱨ
ᱟᱨ ᱦᱚᱸᱜᱼᱚᱭ ᱡᱮ, ᱟᱨ ᱦᱚᱸᱜᱼᱚᱭ ᱦᱚᱸᱜᱼᱚᱭ ᱡᱮ ᱠᱚᱢ ᱵᱚᱭᱮᱥ ᱠᱷᱚᱱᱟᱜ ᱯᱟᱹᱣᱨᱟᱹ ᱦᱟᱺᱰᱤ ᱠᱚᱠᱚ ᱧᱩᱭᱫᱟ, ᱱᱚᱣᱟ ᱱᱤᱭᱟᱹ ᱟᱵᱮᱱ ᱪᱮᱜ ᱵᱮᱱ ᱢᱮᱱᱟ? ᱧᱩ ᱵᱷᱟᱜᱮ ᱥᱮ ᱵᱟᱝ?
ᱱᱚᱣᱟ ᱫᱚ ᱵᱷᱟᱜᱮᱭᱟᱜ ᱫᱚ ᱵᱟᱝ ᱠᱟᱱᱟ ᱢᱟᱱᱮ ᱱᱚᱣᱟ ᱱᱤᱭᱟᱹ ᱟᱹᱞᱤᱧ ᱢᱤᱫᱴᱟᱝ ᱞᱤᱧ ᱞᱟᱹᱭᱟᱵᱮᱱ ᱠᱟᱱᱟ ᱢᱚᱛᱞᱚᱵ ᱟᱹᱞᱤᱧᱟᱜ ᱠᱷᱩᱫᱽ ᱨᱮᱱᱟᱜ ᱮᱠᱥᱯᱮᱨᱤᱭᱮᱱᱥ ᱡᱮ ᱛᱟᱦᱮᱸ ᱠᱟᱱᱟ, ᱟᱹᱞᱤᱧ ᱡᱟᱵᱞᱤᱧ ᱛᱟᱦᱮᱸ ᱠᱟᱱᱟ ᱯᱚᱱᱫᱨᱚ ᱵᱚᱪᱷᱚᱨ ᱞᱤᱧ ᱛᱟᱦᱮᱸ ᱠᱟᱱᱟ᱾
ᱦᱩᱸ᱾
ᱩᱱᱨᱮ ᱟᱹᱞᱤᱧ ᱢᱚᱛᱞᱚᱵ ᱜᱟᱛᱮ ᱱᱤᱭᱟᱹᱜᱮ ᱵᱚᱞᱮ ᱱᱤᱭᱟᱹ ᱫᱚ ᱠᱟᱱᱟ ᱵᱤᱭᱟᱨ, ᱵᱚᱞᱮ ᱧᱩ ᱞᱮᱠᱷᱟᱱᱮᱢ ᱢᱚᱡᱽ ᱵᱩᱡᱷᱟᱹᱜ᱾ ᱚᱱᱟ ᱵᱤᱭᱟᱨ ᱧᱩᱧᱩ ᱧᱩᱧᱩ ᱛᱤᱱᱨᱮ ᱪᱚ ᱚᱱᱟ ᱢᱮᱜᱰᱚᱞ ᱥᱮ ᱪᱮᱫ ᱠᱚ ᱢᱮᱱᱮᱫ ᱛᱟᱦᱮᱸᱱᱟ ᱟᱨ. ᱮᱥ‌ ᱠᱚᱞᱮ ᱧᱩ ᱵᱟᱲᱟ ᱠᱮᱜᱼᱟ᱾ ᱵᱩᱞ ᱠᱟᱱᱟᱞᱤᱧ ᱵᱩᱞ ᱠᱟᱛᱮᱫ ᱞᱤᱧ ᱜᱤᱛᱤᱜ ᱠᱟᱱᱟ ᱟᱹᱞᱤᱧᱟᱜ ᱠᱳᱱᱳ ᱦᱳᱥ ᱵᱟᱝ ᱛᱟᱦᱮᱸ ᱠᱟᱱᱟ᱾
ᱦᱩᱸ᱾
ᱛᱚ ᱯᱱᱟ ᱢᱟ ᱛᱚ ᱦᱳᱭᱮᱱ, ᱫᱟ ᱦᱳᱭᱱᱟ᱾ ᱢᱮᱱᱠᱷᱟᱱ ᱚᱱᱟ ᱦᱳᱭ ᱠᱟᱛᱮ ᱵᱟᱫᱽ ᱡᱮ ᱱᱤᱛ ᱵᱮᱱ ᱢᱮᱱ ᱠᱮᱜᱼᱟ ᱟᱹᱰᱤ ᱠᱚᱢ ᱵᱚᱭᱮᱥ ᱠᱷᱚᱱᱟᱜ ᱛᱚ ᱱᱤᱭᱟᱹ ᱨᱮᱱᱟᱜ ᱥᱟᱱᱟᱢ ᱠᱷᱚᱱ ᱫᱟᱭᱤᱠᱛᱚ ᱫᱚ ᱠᱟᱱᱟ ᱜᱚ-ᱵᱟᱵᱟᱣᱟᱜ᱾
ᱦᱩᱸ᱾
ᱥᱮ ᱟᱵᱚᱣᱟᱜ ᱟᱛᱳ ᱨᱮᱱᱟᱜ ᱢᱚᱦᱚᱞ᱾
ᱦᱩᱸ᱾
ᱵᱚᱞᱮ ᱩᱱᱤ ᱜᱤᱫᱽᱨᱟᱹ ᱡᱟᱦᱟᱸ ᱢᱚᱦᱚᱞ ᱨᱮᱭ ᱛᱟᱦᱮᱸᱱᱟᱭ ᱡᱟᱦᱟᱸ ᱞᱮᱠᱟᱭ ᱛᱟᱦᱮᱸᱱᱟ ᱚᱱᱠᱟ ᱜᱮ ᱩᱱᱤ ᱫᱚᱭ ᱥᱤᱠᱷᱱᱟᱹᱛ